ᱡᱚᱸᱦᱟᱨ ᱜᱮ ᱟᱨ ᱛᱟᱦᱞᱮ ᱪᱮᱜ ᱠᱚ ᱢᱮᱛᱟᱜ ᱠᱟᱱᱟ ᱰᱤᱧ ᱰᱤᱧ ᱞᱮᱠᱮ ᱚᱱᱟ, ᱢᱟᱥᱴᱟᱥ ᱵᱮᱱ ᱠᱚᱨᱟᱣ ᱫᱟ ᱟᱫᱚ ᱪᱮᱜ ᱠᱚ ᱢᱮᱛᱟᱜ ᱠᱟᱱᱟ ᱟᱫᱚ ᱚᱱᱟ ᱯᱚᱨᱮ ᱪᱮᱜ ᱠᱟᱵᱮᱱ ᱢᱚᱱᱮ ᱠᱟᱜᱼᱟ?
ᱢᱟ ᱟᱹᱞᱤᱧᱟᱜ ᱫᱚ ᱱᱮᱥ ᱟᱨᱠᱤ ᱠᱚᱢᱯᱞᱤᱴ ᱮᱱ ᱛᱟᱹᱞᱤᱧᱟ ᱟᱨᱠᱤ ᱨᱮᱡᱟᱞ ᱛᱮᱜ ᱵᱟᱹᱠᱤ ᱢᱮᱱᱟᱜᱼᱟ ᱦᱩᱸ᱾
ᱟᱫᱚ ᱪᱮᱜ ᱠᱟ ᱵᱮᱱ ᱢᱚᱱᱮ ᱠᱟᱫᱟ ᱚᱱᱟ ᱯᱚᱨᱮ ᱪᱮᱜ ᱵᱮᱱ
ᱟᱫᱚ, ᱢᱟᱱᱮ ᱚᱱᱛᱨᱮᱱ ᱡᱟᱦᱟᱸᱭ ᱢᱟᱥᱴᱟᱨ ᱠᱚ ᱢᱮᱱᱟᱜ ᱠᱚᱣᱟ ᱟᱨᱠᱤ ᱩᱱᱠᱩ ᱫᱚᱠᱚ ᱞᱟᱹᱭᱫᱟ ᱦᱟᱱᱛᱮ ᱟᱨᱚ ᱪᱟᱞᱟᱜᱼᱟ ᱯᱤ ᱮᱭᱤᱪ ᱰᱤ ᱥᱮᱜ ᱠᱚ ᱞᱮᱭ ᱫᱟ᱾ ᱟ ᱱᱮᱴ ᱥᱮᱴ ᱠᱚ ᱠᱞᱤᱭᱟᱨ ᱠᱟᱛᱮᱜ ᱟᱫᱚ ᱟᱹᱞᱤᱧ ᱫᱚ ᱚᱲᱟᱜ ᱠᱚᱨᱮᱱᱟᱜ ᱮᱠᱴᱩ ᱢᱟᱱᱮ, ᱴᱟᱠᱟ ᱯᱩᱭᱥᱟᱹ ᱠᱚ ᱚᱲᱟᱜ ᱟᱵᱚᱛᱚ ᱨᱮᱸᱜᱮᱡ ᱦᱚᱲ ᱛᱚ ᱥᱟᱱᱟᱢ ᱦᱚᱲ ᱜᱮ᱾
ᱦᱳᱭ ᱦᱳᱭ ᱦᱳᱭ,
ᱟᱨ ᱯᱤ ᱮᱭᱤᱪ ᱰᱤ ᱠᱚᱨᱛᱮ ᱠᱚᱨᱟᱣ ᱠᱚᱨᱛᱮ ᱜᱮᱞᱮ ᱪᱟᱨ ᱯᱟᱸᱪ ᱵᱚᱪᱷᱚᱨ ᱫᱚ ᱟᱠᱷᱟᱱ ᱚᱱᱛᱮ ᱱᱚᱥ ᱴᱚᱜ-ᱟ ᱥᱮ ᱱᱚᱥᱴᱚ ᱢᱟᱱᱮ ᱚᱱᱟ ᱚᱱᱟᱨᱮ ᱞᱟᱜᱟᱜᱼᱟ ᱟᱨᱠᱤ ᱛᱚ ᱦᱮᱸ᱾ ᱚᱲᱟᱜ ᱦᱚᱲ ᱠᱚ ᱟᱫᱚ ᱚᱱᱟ ᱠᱚ ᱞᱟᱹᱭ ᱫᱟ ᱚᱲᱟᱜ ᱦᱚᱲ ᱚᱲᱟᱜ ᱦᱚᱲ ᱠᱚ ᱟᱫᱚ ᱚᱱᱟ ᱠᱚ ᱞᱟᱹᱭ ᱫᱟ ᱚᱲᱟᱜ ᱦᱚᱲ ᱫᱚ ᱠᱚ ᱞᱟᱹᱭ ᱫᱟ ᱟᱢ ᱡᱩᱫᱤ ᱯᱟᱲᱦᱟᱜ ᱥᱟᱱᱟᱭᱮᱫ ᱢᱮᱭᱟ ᱯᱟᱲᱦᱟᱜ ᱢᱮ ᱟᱫᱚ ᱟᱞᱤᱧ ᱞᱤᱧ ᱞᱟᱹᱭ ᱫᱟ ᱚᱱᱟ ᱨᱮ ᱡᱩᱫᱤ ᱩᱱᱟᱹᱜ ᱩᱱᱟᱹᱜ ᱜᱟᱱ ᱤᱧ ᱤᱭᱟᱹᱭᱟ, ᱮᱨᱯᱚᱨ ᱯᱮᱛᱟᱨ ᱛᱚ ᱵᱟᱝᱞᱟ ᱢᱤᱰᱤᱭᱟᱢ ᱛᱮ ᱯᱟᱲᱦᱟᱣ ᱠᱟᱛᱮᱫ ᱱᱚᱝᱠᱟᱜ ᱠᱟᱱᱟ ᱟᱨᱠᱤ ᱯᱤ ᱮᱭᱤᱪ ᱰᱤ ᱠᱚᱨᱟᱣ ᱠᱟᱛᱮ ᱨᱮᱦᱚᱸ ᱟᱹᱰᱤ ᱦᱚᱲ ᱜᱮ ᱚᱫᱠᱟ ᱫᱩᱲᱩᱵ ᱠᱚᱫᱚ ᱢᱮᱱᱟᱜ ᱠᱚᱜᱮᱭᱟ ᱟᱨᱠᱤ ᱢᱟᱱᱮ, ᱵᱟᱝ ᱦᱮᱛᱟᱨ ᱫᱚ ᱪᱟᱹᱠᱷᱨᱤ ᱨᱮᱱᱟᱜ ᱤᱭᱟᱹ ᱜᱮ ᱵᱟᱝ ᱳᱰᱳᱠᱚᱜ ᱠᱟᱱᱟ ᱥᱮ ᱟᱵᱤᱱ ᱦᱚᱸᱵᱤᱱ ᱧᱮᱞ ᱫᱟ᱾ ᱪᱟᱠᱷᱨᱤ ᱨᱮᱱᱟᱜ ᱚᱵᱚᱥᱛᱷᱟ ᱦᱮᱸ ᱦᱮᱸ ᱟᱵᱚ ᱦᱚᱛᱳ ᱵᱮᱝᱜᱚᱞ ᱨᱟᱵᱚᱣᱟᱜ ᱢᱟᱱᱮ ᱪᱟᱠᱷᱨᱤ ᱨᱮᱱᱟᱜ ᱚᱵᱚᱥᱛᱟ ᱟᱨᱠᱤ ᱟᱞᱤᱧ ᱫᱚ ᱚᱱᱟᱹᱜ ᱵᱤᱭᱮᱰ ᱥᱮᱜ ᱜᱮ ᱞᱤᱧ ᱞᱟᱹᱭ ᱫᱟ ᱟᱨᱠᱤ ᱰᱤᱭᱮᱰ ᱠᱚᱨᱟᱣ ᱟᱨᱠᱤ᱾
ᱟ ᱟᱹᱞᱤᱧ ᱞᱤᱧ ᱞᱟᱹᱭᱟ ᱟᱹᱰᱤ ᱚᱱᱟ ᱵᱮᱱ ᱞᱟᱹᱭ ᱠᱮᱫᱟ ᱛᱚ ᱚᱱᱟ ᱫᱚ ᱟᱹᱰᱤ ᱵᱷᱟᱞᱮ ᱰᱤᱥᱤᱥᱮᱱ ᱵᱮᱱ ᱦᱟᱛᱟᱣ ᱫᱟ ᱛᱚ ᱡᱩᱫᱤ ᱵᱮᱱ ᱠᱚᱨᱟᱣᱟ ᱟᱹᱰᱤ ᱱᱟᱯᱟᱭᱚᱜᱼᱟ᱾
ᱦᱮᱸ ᱦᱮᱸ ᱟᱨ ᱚᱱᱟ ᱥᱟᱶᱛᱮ ᱟᱞᱮ ᱦᱚᱸ ᱡᱟᱦᱟ, ᱯᱚᱨᱤᱠᱷᱟ ᱠᱚ ᱟᱨᱠᱤ ᱟᱞᱤᱧ ᱫᱚ ᱱᱤᱭᱟᱹ ᱵᱟᱨ ᱫᱚ ᱱᱚᱣᱟ ᱡᱟᱦᱟᱸ ᱰᱟᱵᱞᱤᱭᱩ ᱵᱤᱥᱤ ᱵᱟᱹᱵᱤᱱ ᱞᱟᱹᱭ ᱠᱮᱫᱟ ᱚᱱᱟ ᱱᱤᱭᱟᱹ ᱵᱟᱨ ᱞᱤᱧ ᱮᱢ ᱠᱟᱫᱟ ᱡᱟᱸᱦᱟ ᱦᱟᱸ ᱚᱱᱟ ᱠᱚ ᱯᱤᱯᱟᱨᱮᱥᱚᱱ ᱟᱨᱠᱤ ᱯᱤᱯᱟᱨᱮᱥᱚᱱ ᱚᱱᱟ ᱞᱤᱧ ᱦᱟᱛᱟᱣ ᱫᱟ ᱚᱱᱟ ᱠᱚ ᱱᱤᱭᱮ ᱟᱨᱠᱤ᱾
ᱵᱮᱥ ᱵᱮᱥ ᱵᱮᱥ ᱟᱹᱰᱤ ᱮ ᱵᱷᱟᱞᱮ ᱠᱟᱛᱷᱟ ᱵᱮᱱ ᱞᱟᱹᱭ ᱠᱟᱜᱼᱟ ᱟᱨ ᱪᱮᱫ ᱠᱚ ᱢᱮᱛᱟᱜ ᱠᱟᱱᱟ ᱡᱟᱦᱟᱸ ᱟᱹᱞᱤᱧ ᱢᱟ ᱚᱱᱟ ᱰᱤᱭᱮᱰ ᱞᱤᱧ ᱠᱚᱨᱟᱣ ᱠᱟᱜ-ᱟ ᱢᱟᱱᱮ ᱰᱤᱭᱮᱰ ᱠᱚᱨᱟᱣ ᱠᱟᱛᱮᱜ ᱛᱟᱯᱚᱨᱮ ᱮ ᱰᱤᱰ ᱜᱟᱱ ᱵᱤᱭᱮᱰ ᱫᱚ ᱵᱟᱝ ᱰᱤᱭᱮᱞᱮᱰ᱾
ᱟᱪᱪᱷᱟ ᱦᱮᱸ ᱠᱚᱸ ᱦᱮᱸᱛᱚ ᱢᱟᱱᱮ ᱟ ᱵᱤᱭᱮᱰ ᱫᱚ ᱵᱟᱵᱮᱱ ᱠᱚᱨᱟᱣ ᱠᱟᱫᱟ?
ᱟᱵᱟᱝ ᱵᱤᱭᱮᱰ ᱫᱚ ᱵᱟᱞᱤᱧ ᱠᱚᱨᱟᱣ ᱰᱤ ᱮᱞ ᱰᱤᱭᱮᱞᱮᱰ ᱞᱤᱧ ᱠᱚᱨᱟᱣ ᱠᱟᱜᱼᱟ ᱚᱱᱟ ᱞᱟᱦᱟ ᱧᱚᱜ ᱨᱮᱜᱮᱞᱤᱧ ᱠᱚᱨᱟᱣ ᱠᱟᱜᱼᱟ ᱦᱳᱭ᱾
ᱯᱟᱭ ᱜᱮᱭᱟ ᱟᱨ ᱟᱪᱪᱷᱟ ᱤᱭᱟᱹ ᱰᱤᱭᱮᱴ ᱰᱤᱭᱮᱞᱮᱴ ᱠᱚᱨᱮᱱᱟᱜ ᱯᱚᱨᱤᱠᱠᱷᱟ ᱦᱩᱭᱮᱱ ᱫᱚ ᱠᱚᱭᱮᱜ ᱫᱤᱱ ᱞᱟᱦᱟ ᱴᱮᱴ ᱯᱚᱨᱤᱠᱷᱟ ᱦᱩᱭ ᱱᱟ ᱥᱮ?
ᱦᱮᱸ ᱦᱮᱸ ᱵᱟᱭᱤᱥ ᱨᱮ ᱦᱩᱭ ᱞᱮᱱᱟ᱾ ᱵᱟᱭᱤᱥ ᱨᱮ ᱦᱩᱭ ᱞᱮᱱᱟ ᱟᱨ ᱛᱮᱭᱤᱥ ᱨᱮ ᱦᱩᱭᱞᱮᱱᱟ, ᱵᱟᱭᱤᱥ ᱨᱮ ᱫᱚᱞᱤᱧ ᱠᱚᱣᱟᱞᱤᱯᱷᱟᱭ ᱟᱫᱟᱞᱤᱧ ᱵᱟᱭᱤᱥ ᱨᱮ᱾
ᱟᱪᱪᱷᱟ ᱟᱫᱚ ᱚᱱᱟ ᱨᱤᱠᱨᱩᱴᱢᱮᱱᱴ ᱫᱚ ᱟᱣᱨᱤᱭᱟᱜ-ᱟ ᱛᱚ?
ᱨᱤᱠᱨᱩᱴᱢᱮᱱᱴ ᱫᱚ ᱪᱟᱞᱟᱜ ᱠᱟᱱ ᱛᱟᱦᱮᱸᱼᱟ ᱚᱱᱟ ᱵᱷᱳᱴ ᱞᱟᱦᱟ ᱟᱫᱚ ᱚᱻ ᱪᱮᱫ ᱠᱚ ᱢᱮᱛᱟᱜ ᱠᱟᱱᱟ, ᱚᱱᱟ ᱤᱭᱟᱹ ᱦᱚᱛᱮᱜ ᱛᱮ ᱚᱱᱟ ᱡᱟᱦᱟᱸ ᱵᱷᱳᱴ ᱠᱚ ᱦᱩᱭᱱᱟ ᱛᱟᱦᱞᱮ ᱚᱱᱟ ᱠᱷᱟᱹᱛᱤᱨ ᱵᱚᱱᱫᱚ ᱛᱟᱦᱮᱸ ᱠᱟᱱᱟ, ᱫᱤᱭᱮᱯᱚᱨ ᱟᱫᱚ ᱮᱠᱷᱚᱱ ᱦᱚᱸ ᱫᱷᱟᱹᱵᱤᱡ ᱟᱣᱨᱤ ᱠᱚ ᱤᱭᱟᱹᱭᱟ ᱦᱟᱸᱜ ᱚᱱᱟ ᱠᱟᱹᱴᱤᱡ ᱪᱮᱫ ᱠᱚ ᱥᱚᱢᱚᱥᱥᱟ ᱢᱮᱱᱟᱜᱼᱟ ᱡᱟᱦᱟᱸ ᱚᱱᱟ ᱠᱟᱥᱴ ᱞᱮᱠᱟᱛᱮ ᱛᱚ ᱟᱹᱣᱨᱤ ᱪᱟᱹᱞᱩᱜᱼᱟ ᱦᱟᱸᱜ ᱢᱟᱱᱮ ᱟᱵᱚ ᱡᱟᱦᱟᱸ ᱵᱟᱸᱠᱩᱲᱟ ᱰᱤᱥᱴᱤᱠ ᱠᱚ ᱯᱩᱨᱩᱞᱤᱭᱟ ᱠᱚ ᱚᱱᱟ ᱠᱚ ᱠᱟᱹᱴᱤᱡ ᱵᱟᱹᱠᱤ ᱢᱮᱱᱟᱜ ᱜᱮᱭᱟ᱾
ᱟᱪᱪᱷᱟ ᱟᱪᱪᱷᱟ ᱦᱮᱸ ᱚᱱᱟ ᱫᱚ ᱟᱞᱤᱧ ᱦᱚᱸᱞᱤᱧ ᱟᱸᱡᱚᱢ ᱞᱮᱫᱟ ᱡᱮ ᱩᱱ ᱥᱚᱢᱚᱭ ᱦᱩᱭ ᱞᱮᱱᱟ ᱟᱫᱚ ᱟᱞᱤᱧᱟᱜ ᱫᱚ ᱩᱱ ᱫᱚ ᱰᱤᱭᱮᱞᱮᱴ ᱠᱚ ᱠᱚᱨᱟᱣ ᱵᱟᱝ ᱛᱟᱦᱮᱸ ᱠᱟᱱᱟ᱾ ᱟᱫᱚ ᱛᱟᱦᱚᱞᱮ ᱟᱹᱞᱤᱧ ᱥᱟᱞᱟᱜ ᱢᱤᱫᱴᱟᱝ ᱟᱞᱤᱧ ᱨᱮᱱ ᱡᱚᱴᱟᱣ ᱜᱮ ᱛᱟᱦᱮᱸᱜ ᱠᱟᱱᱟᱭ ᱛᱚ ᱩᱱᱤ ᱦᱚᱸ ᱮᱢ ᱞᱮᱫᱟ ᱟᱨᱠᱤ, ᱢᱤᱫᱴᱟᱝ ᱨᱩᱢ ᱨᱮ ᱟᱨᱠᱤ ᱦᱳᱥᱴᱮᱞ ᱨᱮ ᱢᱤᱫ ᱛᱮᱞᱤᱧ ᱛᱟᱦᱮᱱ ᱛᱮ ᱩᱱᱤ ᱦᱚᱸ ᱠᱳᱣᱟᱞᱤᱯᱷᱟᱭ ᱫᱚ ᱠᱳᱣᱟᱞᱤᱯᱷᱟᱭ ᱠᱟᱫᱟᱭ, ᱱᱮᱛᱟᱨ ᱫᱚ ᱠᱳᱣᱟᱞᱤᱯᱷᱟᱭ ᱠᱟᱛᱮᱜ ᱚᱱᱠᱟᱜ ᱜᱮ ᱢᱮᱱᱟᱜ ᱠᱚᱣᱟ ᱟᱹᱣᱨᱤ ᱠᱚ ᱤᱭᱟᱹ ᱠᱚᱣᱟ ᱟᱨᱠᱤ᱾ ᱡᱚᱭᱮᱱᱤᱝ ᱠᱚ ᱟᱨᱣᱨᱤ ᱦᱩᱭᱩᱜᱼᱟ ᱟᱨᱠᱤ, ᱛᱟᱞᱦᱮ ᱤᱱᱴᱟᱨᱵᱷᱤᱭᱩ ᱠᱚᱫᱚ ᱦᱩᱭ ᱠᱟᱱ ᱛᱟᱯᱮᱭᱟ ᱥᱮ
ᱤᱱᱴᱟᱨᱵᱷᱤᱭᱩ ᱫᱚ ᱡᱚᱛᱚ ᱦᱚᱲᱟᱜ ᱫᱚ ᱟᱹᱣᱨᱤ ᱦᱩᱭᱩᱜᱼᱟ, ᱟᱫᱚ ᱩᱱᱤ ᱡᱟᱦᱟᱸ ᱡᱚᱴᱟᱣ ᱵᱮᱱ ᱞᱟᱹᱭ ᱠᱮᱫᱼᱟ ᱩᱱᱤ ᱫᱚ ᱚᱠᱟ ᱰᱤᱥᱴᱤᱠ ᱨᱮᱱ ᱠᱟᱱᱟ
ᱩᱱᱤ ᱦᱚᱸ ᱵᱟᱸᱠᱩᱲᱟ ᱰᱤᱥᱴᱤᱠ ᱠᱟᱱ ᱨᱮᱱ ᱠᱟᱱ ᱜᱮᱭᱟᱭ, ᱟᱫᱚ ᱩᱱᱤ ᱫᱚ ᱟᱵᱚ-ᱟᱵᱚ- ᱟᱵᱚᱣᱟᱜ ᱟᱵᱚ ᱥᱟᱱᱛᱟᱲ ᱜᱤᱫᱽᱨᱟᱹ ᱫᱚᱭ ᱵᱟᱝ ᱠᱟᱱᱟ ᱟᱫᱚ ᱩᱱᱤ ᱫᱚ, ᱦᱮᱸ
ᱟᱫᱚ ᱡᱟᱭ ᱦᱳᱠ ᱟᱨᱠᱤ᱾ ᱡᱮ ᱢᱟᱱᱮ ᱵᱟᱸᱠᱩᱲᱟ ᱫᱚ ᱟᱹᱣᱨᱤ ᱦᱩᱭᱩᱜᱼᱟ᱾ᱟᱨ ᱰᱷᱮᱨ ᱜᱟᱱ ᱤᱥ ᱠᱤ ᱟᱹᱣᱨᱤ ᱦᱩᱭᱩᱜᱼᱟ ᱠᱚᱭᱮᱜ ᱜᱩᱞᱟ ᱰᱤᱥᱴᱤᱠ ᱦᱩᱭ ᱟᱠᱟᱱ ᱛᱟᱦᱮᱸᱫ᱾
ᱟᱪᱪᱷᱟ ᱟᱪᱪᱷᱟ᱾
ᱟᱫᱚ ᱚᱱᱟᱜᱮ ᱟᱫᱚ ᱵᱚᱫᱚᱞ ᱟᱠᱟᱱᱟ ᱛᱚ ᱟᱹᱰᱤ ᱠᱤᱪᱷᱩ ᱟᱫᱚ ᱚᱱᱟᱜᱮ ᱟᱫᱚ ᱪᱮᱫ ᱠᱚ?
ᱦᱮ, ᱸ ᱚᱱᱮ ᱚᱱᱟ ᱡᱟᱦᱟᱸ ᱤᱧ ᱦᱚᱸ ᱡᱩᱫᱤ ᱯᱟᱥ ᱠᱟᱛᱮᱫ ᱢᱮᱱᱟᱜ ᱵᱤᱱ ᱠᱷᱟᱱ ᱫᱚ ᱴᱷᱤᱠ ᱢᱤᱫ ᱫᱤᱱ ᱵᱟᱝ ᱢᱤᱫ ᱫᱤᱱ ᱦᱩᱭᱩᱜ ᱜᱮᱭᱟ ᱟᱨᱠᱤ ᱦᱮᱸ᱾
ᱦᱳᱭ ᱟᱹᱞᱤᱧ ᱫᱚ ᱢᱟᱱᱮ ᱟᱹᱰᱤ ᱜᱟᱱ ᱚᱲᱟᱜ ᱥᱮᱫ ᱨᱮᱦᱚᱸ ᱟᱹᱰᱤ ᱟᱹᱰᱤ ᱨᱚᱠᱚᱢ ᱡᱷᱩᱴ ᱡᱷᱟᱢᱮᱞᱟ ᱢᱮᱱᱟᱜᱼᱟ᱾ ᱟᱫᱚ ᱵᱟᱯᱞᱟ ᱠᱚ ᱦᱩᱭ ᱟᱠᱟᱱᱟ ᱢᱤᱫᱴᱟᱝ ᱵᱟᱹᱵᱩ ᱦᱚᱸ ᱢᱮᱱᱟᱭᱟ᱾
ᱦᱮᱸ ᱦᱮᱸ ᱟᱫᱚ
ᱟᱫᱚ ᱥᱚᱢᱚᱭᱥᱟ ᱦᱮᱸ ᱟᱫᱚ ᱩᱱ ᱥᱚᱢᱚᱭ ᱡᱚᱠᱷᱚᱱ ᱠᱳᱣᱟᱞᱤᱯᱷᱟᱭ ᱠᱚ ᱦᱩᱭᱮᱱᱟ ᱫᱤᱭᱮ ᱯᱚᱨ ᱠᱷᱚᱱ ᱡᱳᱨᱥᱳᱨ ᱞᱤᱧ ᱫᱷᱩᱨᱟᱹᱣ ᱠᱟᱱ ᱛᱟᱦᱮᱸᱱᱟ᱾ ᱫᱤᱭᱮᱯᱚᱨ ᱠᱷᱚᱱ ᱦᱳᱭ
ᱢᱟᱱᱮ ᱢᱟᱱᱮ ᱥᱚᱝᱥᱟᱨ ᱞᱮᱱᱠᱷᱟᱱ ᱫᱚ ᱟᱫᱚ ᱢᱟᱱᱮ ᱯᱟᱲᱦᱟᱣ ᱠᱚᱨᱮ ᱩᱱᱟᱹᱜ ᱥᱚᱢᱚᱭ ᱠᱚ ᱟᱨᱠᱤ ᱵᱟᱝ ᱧᱟᱢᱚᱜᱼᱟ ᱥᱮ ᱪᱟᱯ ᱛᱟᱦᱮᱱᱟ ᱥᱮ, ᱛᱟᱹᱣ ᱮᱱᱛᱮᱨᱮ ᱦᱚ ᱟᱵᱮᱱ ᱡᱮ ᱯᱟᱲᱟᱦᱟᱜ ᱠᱟᱱᱟ ᱵᱤᱱ ᱱᱚᱣᱟ ᱟᱸᱡᱚᱢ ᱠᱟᱛᱮᱜ ᱟᱞᱤᱧ ᱦᱚᱸ ᱠᱟᱹᱴᱤᱡ ᱨᱟᱹᱥᱠᱟᱹ ᱧᱚᱸᱜᱞᱤᱧ ᱵᱩᱡᱽ ᱠᱮᱫᱟ᱾ ᱟᱨᱠᱤ᱾
ᱦᱮᱸ ᱦᱮᱸ ᱚᱱᱟ ᱡᱚᱠᱷᱚᱱ ᱞᱤᱧ ᱡᱚᱠᱷᱚᱱ ᱞᱤᱧ ᱮᱢ ᱚᱱᱟ ᱴᱮᱴ ᱟᱨᱠᱤ᱾ ᱢᱟᱱᱮ ᱯᱳᱭᱞᱳ ᱫᱚ ᱛᱟᱦᱮᱸ ᱠᱟᱱᱟ, ᱫᱩ ᱦᱟᱡᱟᱨ ᱥᱚᱛᱨᱚ ᱨᱮᱞᱤᱧ ᱯᱷᱤᱞᱟᱯ ᱞᱮᱜᱼᱟ ᱾ ᱫᱩ ᱦᱟᱡᱟᱨ ᱥᱚᱛᱨᱚ ᱨᱮᱱᱟᱜ ᱡᱟᱦᱟᱸ ᱛᱚ ᱩᱱᱞᱤᱧ ᱯᱷᱤᱞᱟᱯ ᱞᱮᱜ ᱟᱫᱚ ᱚᱱᱟ ᱯᱚᱨᱤᱠᱠᱷᱟ ᱢᱟ ᱦᱩᱭ ᱜᱮ ᱵᱟᱝ ᱦᱩᱭ ᱞᱮᱱ, ᱚᱱᱟ ᱦᱩᱭᱱᱟ ᱫᱩ ᱦᱟᱡᱟᱨ ᱮᱠᱩᱥ ᱨᱮ ᱾ ᱛᱟᱦᱚᱞ ᱟᱫᱚ ᱚᱱᱟ ᱢᱟ ᱮᱠᱷᱟᱱ ᱫᱚ ᱴᱤᱭᱥᱚᱱ ᱠᱚᱞᱤᱧ ᱠᱚᱨᱟᱣ ᱵᱟᱲᱟ ᱠᱮᱫᱟ ᱟᱫᱚ ᱚᱱᱟ ᱵᱟᱹᱞᱤᱧ ᱜᱩᱨᱩᱛᱛᱚ ᱟᱫᱟ ᱵᱟᱹᱞᱤᱧ ᱜᱩᱨᱩᱛᱚ ᱟᱫᱟ ᱚᱱᱟ ᱟᱹᱰᱤ ᱫᱤᱱ ᱦᱩᱭᱱᱟ ᱾ ᱫᱤᱭᱮ ᱯᱚᱨ ᱫᱚ ᱩᱱ ᱫᱚ ᱵᱟᱹᱞᱤᱧ ᱠᱳᱣᱟᱞᱤᱯᱷᱟᱭ ᱫᱟᱲᱮ ᱠᱟᱫ ᱛᱟᱦᱮᱸᱫ, ᱫᱤᱭᱮ ᱯᱚᱨ ᱚᱱᱟ ᱡᱚᱠᱷᱚᱱ ᱜᱮ ᱵᱟᱹᱞᱤᱧ ᱠᱳᱣᱟᱞᱤᱯᱷᱟᱭ ᱯᱷᱟᱭ ᱫᱟᱲᱮᱭᱟᱫᱟ ᱟᱫᱚ, ᱩᱱ ᱫᱚ ᱟᱨᱚ ᱡᱳᱨᱥᱩᱨ ᱞᱤᱧ ᱫᱷᱩᱨᱟᱹᱣᱱᱟ, ᱩᱱᱫᱚ ᱵᱟᱹᱵᱩ ᱫᱚ ᱵᱟᱹᱞᱤᱧ ᱦᱟᱛᱟᱣ ᱟᱠᱟᱫ ᱠᱚᱣᱟ ᱩᱱᱫᱚ ᱾ ᱫᱤᱭᱮ ᱯᱚᱨ ᱟᱫᱚ, ᱚᱱᱟ ᱠᱚ ᱯᱚᱨᱮ ᱫᱤᱭᱮ ᱟᱫᱚ ᱱᱤᱛᱚᱜ ᱫᱚ ᱵᱟᱹᱵᱩ ᱢᱮᱱᱟᱭ ᱱᱤᱛᱚᱜ ᱫᱚ, ᱮᱱᱛᱮ ᱨᱮᱦᱚᱸ ᱟᱫᱚ ᱤᱱᱟᱹ ᱠᱚ ᱢᱚᱫᱽᱫᱷᱮ ᱨᱮ ᱜᱮ ᱴᱤᱭᱩᱥᱚᱱ ᱞᱤᱧ ᱠᱚᱨᱟᱣᱟ᱾ ᱛᱮ ᱨᱮᱜ ᱥᱚᱢᱚᱭ ᱞᱤᱧ ᱩᱰᱩ ᱠᱟᱛᱮ ᱞᱤᱧ ᱯᱟᱲᱦᱟᱜᱼᱟ ᱾
ᱢᱟᱱᱮ, ᱟᱵᱤᱱ ᱫᱚ ᱡᱮᱦᱮᱛᱩ ᱢᱟᱱᱮ ᱯᱟᱥ ᱠᱚ ᱠᱟᱛᱮ ᱢᱮᱱᱟᱜ ᱵᱤᱱᱟ ᱥᱮ, ᱟᱹᱵᱤᱱ ᱫᱚ ᱢᱟᱱᱮ ᱯᱟᱲᱦᱟᱜ, ᱚᱱᱟ ᱞᱟᱭᱤᱱ ᱨᱮᱫᱚ ᱟᱨᱠᱤ ᱛᱟᱦᱮᱱ ᱵᱤᱱ ᱜᱮ ᱟᱨᱠᱤ ᱴᱤᱭᱩᱥᱮᱱ ᱦᱳᱠ ᱡᱟᱦᱟᱸ ᱯᱟᱲᱦᱟᱜ ᱞᱟᱭᱤᱱ ᱨᱮ ᱛᱟᱦᱮᱱ ᱵᱤᱱ, ᱤᱱᱟᱹᱠᱷᱟᱱ ᱴᱷᱤᱠ ᱧᱚᱜ ᱦᱳᱭᱳᱜᱼᱟ ᱟᱨᱠᱤ᱾ᱦᱮ
ᱟᱫᱚ ᱱᱚᱸᱰᱮ ᱚᱱᱮ ᱟᱹᱞᱤᱧ ᱞᱤᱧ ᱴᱤᱭᱩᱥᱚᱱ ᱞᱤᱧ ᱯᱟᱲᱦᱟᱣ ᱠᱚᱣᱟ, ᱴᱮᱱ ᱠᱮᱞᱟᱥ ᱫᱷᱟᱹᱵᱤᱡ ᱞᱤᱧ ᱯᱟᱲᱦᱟᱣ ᱠᱚᱣᱟ ᱾
ᱦᱩᱸ ᱦᱩᱸ, ᱪᱮᱫ ᱟᱫᱚ ᱤᱭᱟᱹ ᱢᱟᱱᱮ ᱟᱵᱚ ᱟᱫᱚ ᱚᱱᱟ ᱫᱚ ᱢᱤᱰᱤᱭᱟᱢ ᱛᱮᱢ ᱯᱟᱲᱦᱟᱣ ᱠᱚᱣᱟ ᱥᱮ, ᱤᱭᱟᱹᱛᱮ ᱵᱟᱝᱞᱟ ᱛᱮᱜᱮ?
ᱵᱟᱝ, ᱵᱟᱝᱞᱟ ᱛᱮᱜᱮ ᱟᱹᱞᱤᱧ ᱟᱹᱞᱤᱧ ᱦᱚᱸ ᱵᱟᱝᱞᱟ ᱢᱤᱰᱤᱭᱟᱢ ᱛᱮᱜᱮᱞᱤᱧ ᱯᱟᱲᱦᱟᱣ ᱟᱠᱟᱱᱟ, ᱟᱫᱚ ᱚᱱᱟ ᱪᱮᱦᱟ ᱪᱤᱠᱤ ᱫᱚ ᱥᱮᱬᱟ ᱞᱮᱫᱟᱞᱤᱧ ᱟᱨᱠᱤ ᱤᱭᱟᱹ
ᱦᱮᱸᱛᱚ ᱟᱵᱚᱣᱟᱜ ᱠᱟᱱᱟ ᱥᱮ, ᱚᱱᱟ ᱥᱮᱬᱟ ᱞᱟᱹᱠᱛᱤ ᱠᱟᱱᱟ, ᱥᱮᱬᱟ ᱠᱟᱛᱮ ᱫᱚ
ᱟ ᱟᱫ ᱱᱚᱰᱮ ᱟᱵᱮᱱ ᱵᱮᱱ ᱧᱮᱞᱮᱫᱼᱟ ᱡᱮ, ᱪᱤᱠᱤ ᱨᱮ ᱵᱟᱲᱟᱭ ᱠᱷᱟᱱ ᱢᱟ ᱟᱹᱰᱤ ᱟᱸᱴ ᱟᱹᱰᱤᱜᱟᱱ ᱠᱟᱹᱢᱤ ᱦᱚᱸ ᱧᱟᱢᱚᱜ ᱠᱟᱱᱟ, ᱦᱳᱭ ᱦᱳᱭ, ᱟᱫᱚ ᱟᱹᱞᱤᱧ ᱚᱱᱟ ᱞᱤᱧ ᱞᱟᱹᱭᱟ ᱡᱮ, ᱡᱟᱦᱟᱸᱱᱟᱜ ᱡᱤᱱᱤᱥ ᱵᱚᱱ ᱥᱮᱬᱟᱭᱟ ᱟᱨᱠᱤ ᱡᱟᱦᱟᱸᱱᱟᱜ ᱜᱮ
ᱦᱮᱸ ᱦᱮᱸ ᱦᱮᱸ ᱾
ᱚᱱᱟ ᱫᱚ ᱡᱟᱦᱟᱸ ᱛᱤᱥ ᱵᱟᱝ, ᱡᱟᱦᱟᱸ ᱛᱤᱥ ᱠᱟᱹᱢᱤ ᱨᱮᱫᱚ ᱞᱟᱜᱟᱜ ᱜᱮᱭᱟ ᱾
ᱦᱮᱸ ᱦᱮᱸ, ᱥᱮᱬᱟ ᱠᱟᱜ ᱫᱚ ᱫᱚᱨᱠᱟᱨ, ᱟᱹᱞᱤᱧ ᱦᱚᱸ ᱢᱟᱱᱮ ᱫᱚᱢᱮ ᱵᱷᱟᱜᱤ ᱴᱷᱤᱠ ᱫᱚ ᱵᱟᱹᱞᱤᱧ ᱵᱟᱲᱟᱭ ᱛᱟᱦᱮᱸᱫ ᱾ ᱠᱤᱱᱛᱩ ᱟᱫᱚ ᱤᱱᱠᱟᱹ ᱫᱚ ᱠᱟᱹᱴᱤᱡ ᱞᱤᱧ ᱵᱟᱲᱟᱭ ᱜᱮᱭᱟ ᱟᱨᱠᱤ, ᱢᱟᱱᱮ ᱯᱟᱲᱦᱟᱣ ᱫᱚᱞᱤᱧ ᱯᱟᱲᱦᱟᱣ ᱫᱟᱲᱮᱭᱟᱜ ᱜᱮᱭᱟ ᱟᱨᱠᱤ᱾ ᱯᱟᱲᱦᱟᱣ ᱚᱞ ᱠᱚᱫ ᱤᱱᱠᱟᱹ ᱫᱚᱞᱤᱧ ᱟᱨᱠᱤ ᱜᱟᱱ ᱜᱮᱭᱟ ᱾ ᱚ ᱢᱟᱱᱮ ᱥᱟᱱᱛᱟᱲ ᱛᱮᱦᱚᱸ ᱟᱵᱚ, ᱥᱟᱱᱛᱟᱲ ᱚᱞᱪᱤᱠᱤ ᱛᱮ ᱟᱨᱠᱤ ᱾
ᱟᱫᱚ ᱟᱹᱞᱤᱧ ᱪᱮᱫᱠᱟᱞᱤᱧ ᱧᱮᱞ ᱠᱮᱫᱟ ᱡᱮ, ᱱᱚᱸᱰᱮ ᱢᱤᱫᱴᱟᱝ ᱟᱞᱮ ᱟ ᱟᱹᱛᱩ ᱨᱮ ᱜᱮ ᱢᱤᱫᱴᱟᱝ ᱢᱟᱹᱭ ᱢᱮᱱᱟᱭᱟ, ᱟᱫᱚ ᱚᱱᱟ ᱪᱤᱠᱤ ᱠᱚ ᱨᱮᱱᱟᱜ ᱠᱟᱹᱢᱤ ᱞᱟᱹᱭ ᱛᱮᱞᱤᱧ ᱢᱮᱛᱟᱭ ᱠᱟᱱᱟ ᱱᱚᱣᱟ ᱠᱚᱨᱮᱱᱟᱜ, ᱟᱫᱚ ᱩᱱᱤ ᱫᱚ ᱱᱚ ᱤᱭᱟᱹ ᱠᱚᱨᱟᱣ ᱟᱠᱟᱫᱟ, ᱜᱨᱡᱩᱭᱮᱥᱚᱱ ᱠᱚᱨᱟᱣ ᱠᱟᱫᱟ ᱪᱤᱠᱤ ᱛᱮ ᱜᱮ᱾
ᱟᱪᱪᱷᱟ ᱟᱪᱪᱷᱟ, ᱟᱪᱪᱷᱟ ᱾
ᱟᱫᱚ ᱞᱤᱧ ᱛᱚ ᱞᱤᱧ ᱢᱮᱛᱟᱭ ᱠᱟᱱᱟ, ᱛᱟ ᱱᱤᱥᱪᱚᱭ ᱵᱟᱲᱟᱭ ᱜᱮᱭᱟᱭ ᱦᱟᱸᱜ ᱾ ᱴᱷᱤᱠ ᱴᱷᱟᱠ, ᱦᱳᱭ, ᱟᱫᱚ ᱚᱱᱟ ᱢᱮᱛᱟᱭ ᱠᱟᱱᱟ ᱡᱮ, ᱛᱟᱦᱚᱞᱮ ᱱᱚᱝᱠᱟ ᱠᱟᱹᱢᱤ ᱦᱩᱭᱩᱜᱼᱟ, ᱛᱚ ᱫᱟᱲᱮᱭᱟᱜ ᱟᱢ ᱠᱤ?
ᱦᱩᱸ ᱾
ᱟᱫᱚᱭ ᱞᱟᱹᱭ ᱮᱫᱟ, ᱞᱟᱹᱴᱩ ᱟᱠᱷᱟ ᱚᱠᱷᱚᱨ ᱫᱚ ᱵᱟᱹᱧ ᱩᱨᱩᱢᱟ ᱾ ᱟᱫᱚᱧ ᱞᱟᱹᱭᱫᱟ ᱚᱱᱟ ᱫᱚ ᱟᱨ ᱚᱠᱟ ᱞᱮᱠᱟ, ᱢᱟᱱᱮ ᱟᱢ ᱜᱨᱮᱡᱩᱭᱮᱥᱚᱱ ᱮᱢ ᱠᱚᱨᱟᱣ ᱟᱠᱟᱫᱟ, ᱚᱱᱟ ᱟᱨᱚ ᱪᱷᱚᱴᱚ ᱦᱟᱛᱮᱨ ᱟᱵᱚ ᱡᱩᱫᱤ ᱮᱵᱤᱥᱤᱰᱤ ᱵᱚᱱ ᱵᱟᱲᱟᱭᱟ, ᱟᱫᱚ ᱦᱩᱰᱤᱧᱟᱜ ᱫᱩᱧ ᱵᱟᱲᱟᱭᱟ, ᱞᱟᱹᱩᱣᱟᱜ ᱫᱚ ᱵᱟᱹ ᱵᱟᱲᱟᱭᱟ ᱾ ᱚᱱᱟ ᱟᱨᱚ ᱚᱠᱟ ᱞᱮᱠᱟ?
ᱦᱩᱸ ᱾ ᱟᱨ ᱡᱟᱦᱟᱸᱱᱟᱜ ᱜᱮᱵᱚᱱ ᱥᱮᱬᱟᱭᱟ, ᱮ ᱵᱤ ᱥᱤᱰᱤ ᱦᱳᱠ, ᱥᱮ ᱵᱟᱝᱞᱟ ᱡᱟᱦᱟᱸ ᱚᱠᱠᱷᱚᱨ ᱦᱳᱠ ᱯᱳᱭᱞᱳ ᱫᱚ ᱟᱵᱚ ᱫᱚ ᱵᱚᱲᱚ ᱦᱟᱛᱮᱨ ᱜᱮᱵᱚᱱ ᱥᱮᱬᱟᱭ ᱜᱮᱭᱟ, ᱛᱯᱚᱨᱮ ᱠᱟᱹᱴᱤᱡ ᱦᱟᱛᱮᱨ ᱥᱮᱫ ᱵᱚᱱ ᱪᱟᱞᱟᱜᱼᱟ ᱾ ᱛᱚ ᱱᱚᱣᱟ ᱜᱮ ᱟᱹᱞᱤᱧ ᱦᱚᱸ ᱵᱟᱹᱞᱤᱧ ᱵᱩᱡᱷᱟᱣ ᱫᱟᱲᱮᱭᱟᱜ ᱠᱟᱱᱟ, ᱯᱳᱭᱞᱳ ᱠᱟᱹᱴᱤᱡᱟᱜ ᱜᱮ ᱥᱮᱲᱟ ᱥᱮᱲᱟᱭ ᱢᱟᱨᱟᱝ ᱟᱜ ᱾ ᱦᱮᱸ ᱦᱮᱸ ᱾
ᱛᱚ, ᱵᱟᱹᱞᱤᱧ ᱢᱮᱛᱟᱭ ᱠᱟᱱᱟ, ᱟᱫᱚ ᱢᱚᱱᱮ ᱢᱚᱱᱮ ᱛᱮᱞᱤᱧ ᱞᱟᱹᱭᱮᱫᱟ, ᱚᱠᱟ ᱞᱮᱠᱟ ᱛᱟᱦᱚᱞᱮ ᱚ ᱯᱟᱲᱦᱟᱜ ᱠᱟᱱᱟ ᱠᱚ, ᱟᱨᱠᱤ ᱱᱮᱛᱟᱨ ᱠᱚ ᱜᱤᱫᱟᱹᱨ ᱠᱚ ᱾ ᱡᱟᱹᱥᱛᱤ ᱜᱮᱵᱮᱱ ᱧᱮᱞ ᱞᱮᱠᱷᱟᱱ ᱠᱤᱱᱛᱩ ᱛᱚ ᱚᱱ ᱚᱱᱠᱟ ᱵᱮᱯᱟᱨ ᱜᱮ ᱢᱮᱱᱟᱜᱼᱟ ᱾
ᱦᱮᱸ ᱦᱮᱸ ᱚᱱᱠᱟ ᱜᱮ ᱚᱱᱠᱟ ᱜᱮ, ᱟᱫᱚ ᱟᱹᱞᱤᱧ ᱦᱚᱸ ᱢᱟᱱᱮ ᱛᱟᱦᱮᱸ ᱵᱟᱲᱟ ᱟᱢ ᱜᱮ ᱞᱟᱹᱭ ᱛᱟᱞᱟᱝ ᱢᱮ, ᱟᱢ ᱜᱤᱫᱽᱨᱟᱹ ᱠᱚ ᱥᱟᱞᱟᱜ ᱦᱚᱸ ᱤᱥᱠᱩᱞ ᱠᱚᱨᱮ ᱛᱚ ᱩᱱᱠᱩ ᱦᱚᱸᱠᱚ ᱞᱟᱹᱭ ᱜᱮᱭᱟ, ᱢᱟᱱᱮ ᱚᱱᱠᱟ ᱫᱚ ᱢᱟᱱᱮ, ᱚᱞᱪᱤᱠᱤ ᱫᱚ ᱩᱱᱟᱹᱜ ᱵᱟᱝᱠᱚ ᱚᱞ ᱫᱟᱲᱮᱭᱟᱜ ᱜᱮᱭᱟ ᱥᱮ, ᱯᱟᱲᱦᱟᱣ ᱫᱟᱲᱮᱭᱟᱜ ᱜᱮᱭᱟ ᱟᱨᱠᱤ᱾ ᱚᱱᱠᱟ ᱞᱤᱧ ᱧᱮᱞ ᱵᱟᱲᱟ ᱟᱠᱟᱜ ᱠᱚᱣᱟ ᱟᱨᱠᱤ᱾
ᱦᱳᱭ ᱦᱳᱭ ᱡᱟᱹᱥᱛᱤ ᱠᱟᱭ ᱤᱱ ᱤᱱᱠᱟᱹ ᱤᱱᱠᱟᱹ ᱵᱮᱯᱟᱨ ᱠᱟᱱ ᱜᱮᱭᱟ ᱵᱩᱡᱽ ᱫᱟᱢ᱾
ᱦᱮᱸ ᱟᱫᱚ ᱵᱟᱝᱞᱟ ᱛᱮᱠᱚ ᱪᱮᱫ ᱠᱚ ᱚᱞ ᱪᱚᱭᱮ ᱠᱚ ᱛᱟᱦᱮᱱ ᱪᱮᱫ ᱯᱚᱨᱤᱠᱷᱟ ᱠᱚᱨᱮᱦᱚᱸ ᱚᱱᱠᱟ?
ᱦᱳᱭ ᱦᱳᱭ ᱦᱳᱭ ᱚᱱᱠᱟ ᱚᱱᱠᱟ ᱜᱮ ᱟᱹᱞᱤᱧ ᱦᱚᱞᱤᱧ ᱟᱸᱡᱚᱢ ᱟᱠᱟᱜᱼᱟ, ᱡᱮ ᱵᱟᱝᱞᱟ ᱛᱮᱜᱮ ᱠᱚ ᱚᱞᱪᱚᱭᱮᱫ ᱠᱚ ᱛᱟᱦᱮᱸᱫ ᱾
ᱢᱟᱱᱮ ᱟᱵᱚ ᱩᱪᱨᱟᱹᱱ ᱛᱮᱫ ᱥᱟᱱᱛᱟᱲ ᱛᱟᱦᱮᱱᱟ᱾ ᱠᱤᱱᱛᱩ ᱚᱞ ᱫᱚ ᱵᱟᱝᱞᱟᱛᱮ, ᱟᱫᱚ ᱚᱱᱟ ᱚᱱᱟ ᱛᱮᱜᱮ ᱩᱱᱠᱩ ᱫᱚᱠᱚ ᱠᱟᱹᱴᱤᱡ ᱠᱚ ᱵᱚᱱ ᱵᱟᱹᱲᱤᱡ ᱟᱠᱟᱱᱟ ᱚᱱᱰᱮ ᱫᱚ᱾
ᱦᱮᱸ ᱦᱮᱸ ᱟᱫᱚ ᱱᱚᱣᱟ ᱫᱚ ᱥᱟᱢ ᱟᱫᱚ ᱟᱵᱚᱨᱮᱱ ᱛᱚ ᱢᱟᱥᱴᱟᱨ ᱠᱚ ᱦᱚᱸ ᱥᱮ ᱚᱱᱠᱟ ᱵᱟᱹᱱᱩᱜ ᱠᱚᱣᱟ ᱡᱮ ᱜᱤᱫᱽᱨᱟᱹ ᱠᱚᱠᱚ ᱞᱟᱹᱭ ᱮᱫᱟ ᱡᱮ ᱚᱞᱪᱤᱠᱤ ᱛᱮᱞᱮ ᱯᱟᱲᱦᱟᱜ ᱠᱟᱱᱟ ᱴᱷᱤᱠ ᱜᱮ, ᱠᱤᱱᱛᱩ ᱯᱟᱲᱦᱟᱣᱮᱫ ᱞᱮᱭᱟ ᱠᱚ ᱵᱟᱝᱞᱟ ᱢᱟᱥᱴᱟᱨ ᱵᱟᱝᱞᱟ ᱛᱮᱠᱚ ᱯᱟᱲᱦᱟᱣᱮᱫ ᱞᱮᱭᱟ᱾ ᱚᱱᱠᱟ ᱦᱚᱸ ᱟᱸᱡᱚᱢ ᱵᱟᱲᱟ ᱟᱠᱟᱜ ᱜᱮᱭᱟᱞᱤᱧ ᱟᱨᱠᱤ ᱾
ᱦᱳᱭ ᱦᱳᱭ ᱦᱳᱭ, ᱱᱚᱜᱼᱚᱭ ᱡᱮᱢᱚᱱ ᱱᱚᱜ ᱱᱟᱞᱤᱧ ᱞᱟᱹᱭᱮᱜᱼᱟ ᱡᱮᱢᱚᱱ ᱱᱚᱜᱼᱱᱟ ᱟᱞᱮ ᱡᱟᱦᱟᱸ ᱞᱮ ᱦᱟᱸᱜ ᱞᱮ ᱤᱱᱴᱟᱹᱨᱵᱷᱤᱭᱩ ᱞᱮ ᱮᱢ ᱫᱚ ᱚᱱᱟᱨᱮ ᱢᱟᱱᱮ ᱡᱟᱦᱟᱸ ᱵᱷᱮᱠᱮᱱᱥᱤ ᱢᱮᱱᱟᱜᱼᱟ ᱢᱟᱱᱮ ᱟᱵᱚ ᱥᱟᱱᱛᱟᱲ ᱞᱟᱹᱜᱤᱫ ᱛᱮ ᱚᱸᱰᱮ ᱫᱚ ᱡᱮᱱᱟᱨᱮᱞᱟᱜ ᱥᱤᱴ ᱦᱚᱸ ᱡᱟᱹᱥᱛᱤ ᱦᱮᱱᱟᱜ-ᱟ ᱾
ᱦᱮᱸ ᱦᱮᱸ᱾
ᱚᱱᱟ ᱟᱵᱚ ᱚᱞᱪᱤᱠᱤ ᱨᱮᱱᱟᱜ ᱡᱟᱦᱟᱸ ᱢᱟᱪᱮᱫ ᱠᱚ ᱞᱟᱹᱜᱤᱫ ᱛᱮ ᱡᱮᱱᱟᱨᱮᱞ ᱠᱚᱣᱟᱜ ᱥᱤᱴ ᱦᱚᱸ ᱡᱟᱹᱥᱛᱤ ᱢᱮᱱᱟᱜᱼᱟ, ᱢᱤᱰᱤᱭᱟᱢ ᱢᱟᱱᱮ ᱟᱵᱚ ᱥᱟᱱ ᱥᱟᱱᱛᱟᱞᱤ ᱢᱤᱰᱤᱭᱟᱢ ᱡᱟᱦᱟᱸ ᱟᱨ ᱟᱻ ᱟᱵᱚᱣᱟᱜ ᱪᱤᱠ ᱢᱟᱱᱮ ᱡᱟᱦᱟᱸ ᱥᱟᱢᱱᱮ ᱮᱥᱴᱤ ᱞᱟᱹᱜᱤᱫ ᱛᱮ ᱡᱟᱦᱟᱸ ᱤᱭᱟᱹ ᱢᱮᱱᱟᱜᱼᱟ ᱟᱨᱠᱤ ᱵᱷᱮᱠᱮᱱᱥᱤ ᱢᱮᱱᱟᱜᱼᱟ, ᱛᱚ ᱚᱱᱟᱨᱮ ᱡᱟᱹᱱᱤᱡ ᱠᱷᱟᱱ ᱢᱤᱫ ᱥᱟᱭ ᱜᱟᱱ ᱡᱟᱹᱱᱤᱡ ᱠᱷᱟᱱ ᱦᱩᱭᱩᱜᱼᱟ ᱤᱱᱠᱟᱹ ᱫᱚ ᱾ ᱚᱞᱪᱤᱠᱤ ᱢᱤᱰᱤᱭᱟᱢ ᱛᱮ? ᱵᱟᱝ ᱚᱞᱪᱤᱠᱤ ᱢᱤᱰᱤᱭᱟᱢ ᱞᱟᱹᱜᱤᱫ ᱛᱮ ᱟᱨᱠᱤ ᱾ ᱦᱳᱭ ᱾
ᱟᱨ ᱛᱟᱦᱚᱞᱮ ᱟᱵᱤᱱ ᱫᱚ ᱪᱮᱫ ᱚᱱᱟ ᱵᱤᱭᱮᱰ ᱠᱚᱫᱚ ᱪᱮᱫ ᱥᱟᱱᱛᱟᱞᱤ ᱛᱮᱜᱮ ᱵᱮᱱ ᱠᱚᱨᱟᱣ ᱟᱠᱟᱫᱟ?
ᱵᱟᱝ ᱵᱟᱝ ᱥᱟᱱᱛᱟᱲ ᱛᱮᱫᱚ ᱵᱟᱹᱞᱤᱧ ᱠᱚᱨᱟᱣ, ᱦᱮᱸ ᱵᱟᱝ ᱵᱟᱝ ᱵᱟᱝᱞᱟ ᱢᱤᱰᱤᱭᱟᱢ ᱛᱮᱜᱮᱞᱤᱧ ᱠᱚᱨᱟᱣᱜ-ᱟ᱾
ᱦᱮᱸ ᱟᱫᱚ ᱚᱱᱠᱟ ᱩᱱ ᱫᱚ ᱵᱷᱚᱨᱥᱟ ᱠᱚ ᱵᱟᱝ ᱧᱟᱢᱚᱜ ᱠᱟᱱᱟ ᱥᱮ ᱢᱤᱫᱴᱟᱝ ᱾
ᱵᱷᱚᱨᱥᱟ ᱵᱟᱝ ᱧᱟᱢᱚᱜ ᱠᱟᱱᱟ ᱟᱨ ᱛᱟᱯᱚᱨᱮ ᱩᱱᱥᱩᱢᱚᱭ ᱡᱮᱢᱚᱱ ᱜᱮᱡᱩᱭᱮᱥᱚᱱ ᱞᱤᱧ ᱢᱚᱱᱮ ᱞᱮᱫᱟ ᱩᱱ ᱥᱩᱢᱚᱭ ᱪᱤᱠᱤ ᱛᱮᱞᱤᱧ ᱠᱚᱨᱟᱣᱟ᱾ ᱟᱫᱚ ᱚᱲᱟᱜ ᱨᱮᱦᱚᱸ ᱚᱱᱮ ᱚᱱᱠᱟ ᱟᱵᱮᱱ ᱪᱮᱫ ᱞᱮᱠᱟ ᱵᱮᱱ ᱞᱟᱹᱭ ᱠᱮᱫᱟ ᱚᱱᱠᱟ ᱜᱮᱠᱚ ᱢᱮᱛᱟᱜ ᱞᱤᱧᱟᱹ᱾ ᱡᱮ ᱪᱮᱫᱟᱜ ᱚᱱᱟ ᱪᱮᱫ ᱦᱩᱭᱩᱜᱼᱟ᱾ ᱦᱮᱸ ᱟᱨ ᱢᱤᱫᱴᱟᱝ ᱢᱟᱢᱟ ᱢᱮᱱᱟᱭ ᱛᱟᱞᱤᱧᱟ ᱠᱟᱹᱢᱤ ᱠᱟᱹᱢᱤᱭᱟ ᱟᱨᱠᱤ, ᱛᱚ ᱩᱱᱤ ᱦᱚᱸᱭ ᱢᱮᱛᱟᱜ ᱞᱤᱧᱟᱹ ᱡᱮ ᱱᱟᱢ ᱩᱱᱟᱹᱜ ᱢᱤᱫᱴᱟᱝ ᱟᱢ ᱫᱚ ᱠᱨᱤᱥᱴᱟᱱ ᱠᱚᱞᱮᱡᱽ ᱨᱮ ᱩᱱ ᱥᱚᱢᱚᱭ ᱨᱮᱞᱤᱧ ᱧᱟᱢ ᱞᱮᱜᱼᱟ ᱟᱨᱠᱤ ᱾ ᱠᱤᱥᱛᱟᱱ ᱠᱚᱞᱮᱡ ᱨᱮᱞᱤᱧ ᱠᱚᱨᱟᱣ ᱟᱠᱟᱫᱟ ᱮᱰᱢᱤᱥᱚᱱ᱾ ᱛᱚ ᱚᱱᱠᱟ ᱨᱮᱜᱤ ᱩᱱᱟᱹᱜ ᱵᱷᱟᱞᱮ ᱠᱚᱞᱮᱡᱽ ᱨᱮ ᱴᱟᱢ ᱧᱟᱢ ᱟᱠᱟᱫᱟ᱾ ᱟᱢ ᱱᱚᱣᱟ ᱠᱷᱟᱛᱨᱟ ᱠᱚᱞᱮᱡ ᱱᱚᱣᱟ ᱠᱚᱨᱮ ᱮᱢ ᱦᱤᱡᱩᱜ ᱞᱟᱹᱜᱤᱫ ᱚᱱᱠᱟ ᱟᱨᱠᱤ᱾
ᱟᱪᱪᱷᱟ ᱟᱪᱪᱷᱟ᱾
ᱱᱚᱝᱠᱟ ᱠᱟᱛᱷᱟ᱾
ᱟᱫᱚ ᱥᱟᱱᱛᱟᱞᱤ ᱫᱚ ᱡᱟᱦᱟᱸ ᱚᱱᱟ ᱡᱩᱫᱤ ᱯᱟᱥᱱᱟᱣ ᱫᱟᱲᱮᱭᱟᱜ ᱠᱷᱟᱱ ᱢᱟ ᱟᱹᱰᱤᱜᱮ ᱱᱟᱯᱟᱭ ᱠᱚᱜᱼᱟ᱾ ᱟᱫᱚ
ᱦᱳᱭ ᱾
ᱟᱵᱚ ᱵᱟᱵᱚᱱ ᱡᱩᱢᱤᱫ ᱫᱟᱲᱮᱭᱟᱜ ᱠᱟᱱᱟ ᱵᱟᱝ, ᱡᱩᱢᱤᱫ ᱞᱮᱱᱠᱷᱟᱱ ᱦᱚᱭ ᱛᱚ ᱦᱩᱭ ᱠᱚᱜ ᱜᱮᱭᱟ ᱾ ᱦᱮᱸ᱾ ᱡᱩᱢᱤᱫ ᱞᱮᱱᱠᱷᱟᱱ ᱡᱚᱛᱚ ᱠᱤᱪᱷᱩ ᱜᱮ ᱦᱩᱭᱩᱜ ᱜᱮᱭᱟ ᱾ ᱟᱫᱚ ᱚᱱᱠᱟ ᱟᱫᱚ ᱱᱤᱛᱚᱜ ᱫᱚ ᱯᱟᱲᱦᱟᱜ ᱪᱮᱛᱟᱱ ᱨᱮᱦᱚᱸ ᱚᱱᱟ ᱥᱟᱱᱛᱟᱞᱤ ᱪᱮᱛᱟᱱ ᱨᱮ ᱩᱱᱟᱹᱜ ᱜᱩᱨᱤᱛᱚ ᱦᱚᱲ ᱵᱟᱠᱚ ᱮᱢᱟᱜ ᱠᱟᱱᱟ ᱥᱮ ᱾
ᱦᱳᱭ ᱦᱳᱭ ᱦᱳᱭ ᱚᱱᱟ ᱨᱮᱜᱮ ᱾
ᱚᱱᱟ ᱨᱮᱜᱮ ᱵᱮᱥᱤ ᱵᱚᱱ ᱡᱟᱞᱟ ᱠᱟᱱᱟ᱾
ᱦᱩᱸ ᱟᱨ ᱚᱱᱟ ᱮ ᱰᱤ ᱯᱤ ᱫᱩᱦᱟᱟᱡᱟᱨ ᱠᱩᱲᱤ ᱞᱟᱹᱭᱛᱮ ᱵᱟᱰᱟᱭ ᱜᱮᱭᱟ ᱵᱮᱱ ᱵᱟᱝ?
ᱦᱮᱸ ᱦᱮᱸ ᱤᱱᱠᱟᱹ ᱫᱚᱞᱤᱧ ᱵᱟᱰᱟᱭ ᱜᱮᱭᱟ᱾
ᱦᱮᱸ ᱚᱱᱟ ᱟᱨᱠᱤ ᱚᱱᱟ ᱨᱮᱠᱚ ᱞᱟᱹᱭ ᱦᱚᱪᱚ ᱠᱟᱫᱟ ᱡᱮ ᱚᱱᱟ ᱡᱟᱦᱟᱸ ᱟᱵᱚ ᱨᱤᱡᱤᱱᱟᱹᱞ ᱡᱟᱦᱟᱸ ᱵᱷᱟᱥᱟ ᱠᱚ ᱟᱨᱠᱤ
ᱦᱮᱸ ᱦᱮᱸ
ᱯᱟᱹᱨᱥᱤ ᱠᱚ, ᱛᱚ ᱚᱱᱟ ᱠᱚ ᱟᱨᱠᱤ ᱡᱟᱹᱥᱛᱤ ᱠᱟᱭ ᱛᱮᱠᱚ ᱜᱩᱨᱩᱛᱛᱚ ᱠᱚ ᱮᱢᱟᱜ ᱞᱟᱹᱜᱤᱫ, ᱛᱚ ᱚᱱᱟ ᱞᱟᱹᱭ ᱛᱮ ᱵᱩᱡᱷᱟᱹᱜ ᱠᱟᱱᱟ ᱡᱮ ᱦᱚᱭᱛᱳ ᱟᱵᱚᱻ ᱚᱱᱟ ᱡᱟᱦᱟᱸ ᱪᱤᱠᱤ ᱦᱚᱭᱛᱚ ᱟᱨᱚ ᱦᱟᱯᱮᱱ ᱫᱤᱱ ᱨᱮ ᱦᱚᱭᱛᱚ ᱟᱨᱠᱤ ᱡᱟᱹᱥᱛᱤ ᱯᱟᱥᱱᱟᱜ-ᱟ᱾
ᱦᱩᱸ ᱡᱟ ᱚᱱᱟ ᱚᱱᱟ ᱮᱱᱤ ᱯᱤ ᱡᱟᱦᱟᱸ ᱵᱮᱱ ᱞᱟᱹᱭ ᱠᱮᱫᱟ ᱛᱳ ᱟᱞᱤᱧ ᱡᱚᱠᱷᱚᱱ ᱜᱨᱮᱡᱩᱭᱮᱥᱚᱱ ᱞᱤᱧ ᱠᱚᱨᱟᱣᱮᱫ ᱛᱟᱦᱮᱸᱜ ᱟᱨᱠᱤ ᱟᱹᱞᱤᱧ ᱫᱚ ᱪᱚᱵᱽᱵᱤᱥ ᱨᱮ ᱠᱚᱢᱯᱞᱤᱴ ᱠᱟᱱᱟ ᱟᱨ ᱪᱷᱟᱵᱤᱥ ᱨᱮ ᱢᱟᱥᱴᱟᱨᱥ ᱠᱚᱢᱯᱞᱤᱴ ᱮᱱ ᱛᱟᱞᱤᱧᱟ᱾ ᱛᱳᱻ ᱢᱟᱱᱮ ᱚᱱᱟ ᱚᱱᱟ ᱢᱟᱡᱷᱮ ᱢᱟᱡᱷᱮ ᱟᱞᱮ ᱥᱮᱢᱤᱱᱟᱹᱠ ᱠᱚᱨᱮᱫ ᱟᱨᱠᱤ ᱚᱱᱟ ᱮᱱ ᱮ ᱯᱤ ᱥᱚᱢᱵᱚᱱᱫᱷᱮ ᱵᱟᱭᱨᱮ ᱠᱚᱨᱮᱱ ᱞᱟᱹᱠ ᱥᱮᱨ ᱠᱚ ᱦᱤᱡᱩᱜ ᱛᱟᱦᱮᱸ ᱟᱨᱠᱤ ᱚᱱᱟ ᱠᱚᱻ ᱵᱟᱨᱯᱮ ᱫᱷᱟᱣ ᱚᱱᱠᱟ ᱥᱮᱢᱤᱱᱟᱨ ᱠᱚᱞᱤᱧ ᱮᱴᱮᱱ ᱠᱟᱫᱟ, ᱛᱚ ᱚᱱᱟ ᱠᱚ ᱥᱚᱢᱚᱱᱫᱷᱮ ᱟᱨᱠᱤᱧ ᱠᱚ ᱞᱟᱹᱭ ᱵᱟᱲᱟᱭ ᱛᱟᱦᱮᱸᱜ ᱾
ᱦᱳᱭ ᱦᱳᱭ, ᱦᱳᱭ ᱟᱫᱚ ᱟᱹᱞᱤᱧ ᱫᱚ ᱚᱱᱟᱻ ᱤᱱᱴᱟᱨᱵᱷᱤᱭᱩ ᱯᱨᱤᱯᱟᱨᱮᱥᱚᱱ ᱞᱟᱹᱜᱤᱫ ᱛᱮ ᱠᱚ ᱡᱤᱱᱤᱥ ᱠᱚᱫᱚ ᱞᱤᱧᱻ ᱧᱮᱞᱮᱫ ᱛᱟᱦᱮᱸᱱᱟ᱾
ᱦᱮᱸ ᱦᱮᱸ ᱚᱱᱟ ᱠᱚᱫᱚ ᱫᱚᱨᱠᱟᱨ ᱠᱟᱱ ᱜᱮᱭᱟ ᱡᱮᱦᱮᱛᱩ ᱢᱤᱫᱴᱟᱝ ᱪᱟᱱᱥ ᱧᱟᱢ ᱠᱟᱱᱟ ᱥᱮ ᱤᱱᱴᱟᱨᱵᱷᱤᱭᱩ ᱨᱮ ᱦᱤᱡᱩᱜ ᱞᱟᱹᱜᱤᱫ ᱛᱳ ᱟᱹᱵᱤᱱ ᱫᱚ ᱵᱷᱟᱹᱜᱤ ᱴᱷᱤᱠ ᱛᱮ ᱯᱨᱤᱯᱟᱨᱮᱥᱚᱱᱚᱜ ᱵᱤᱱ ᱟᱨᱠᱤ᱾ ᱡᱮᱠᱳᱱᱳ ᱥᱚᱢᱚᱭ ᱦᱩᱭ ᱫᱟᱲᱮᱭᱟᱜᱼᱟ ᱥᱮ, ᱟᱨ ᱥᱚᱢᱚ ᱥᱩᱡᱳᱜᱽ ᱫᱚ ᱵᱟᱨ ᱵᱟᱨ ᱫᱚ ᱟᱨ ᱵᱟᱭ ᱦᱤᱡᱩᱜ-ᱟ ᱥᱮ ᱚᱱᱟᱛᱮᱻ ᱟᱰᱤ ᱛᱮ ᱯᱤᱯᱟᱨᱥᱮᱱ ᱛᱟᱦᱮᱱ ᱵᱮᱱ ᱤᱭᱟᱹ ᱞᱟᱹᱜᱤᱫ ᱟᱨᱠᱤ ᱛᱟᱦᱚᱞᱮ ᱛᱤᱥ ᱠᱚᱛᱮ ᱛᱤᱥ ᱮᱹ ᱛᱤᱥ ᱠᱚᱛᱮ ᱠᱚ ᱛᱟᱦᱚᱞᱮ ᱱᱚᱛᱮᱻ ᱵᱟᱵᱤᱱ ᱠᱷᱚᱨᱟᱚᱵᱤᱱ ᱫᱚᱦᱚ ᱠᱟᱫᱟ ᱛᱤᱥ
ᱟᱥᱚᱞᱮ ᱚᱱᱟ ᱡᱟᱦᱟᱸᱻ ᱢᱟᱱᱮ ᱪᱮᱭᱟᱨᱢᱮᱱ ᱟᱹᱨᱤ ᱠᱚ ᱨᱤᱠᱩᱴᱚᱜᱼᱟ᱾ ᱟᱫᱚ ᱚᱱᱟ ᱫᱚ ᱪᱮᱫ ᱠᱚ ᱞᱟᱹᱭᱮᱫᱟ ᱴᱷᱤᱠ ᱴᱷᱟᱠ ᱮᱠᱷᱚᱱ ᱵᱟᱝ ᱵᱩᱡᱩᱜᱚᱜ ᱠᱟᱱᱟ ᱡᱚᱛᱚ ᱠᱷᱚᱱ ᱵᱟᱝ ᱱᱳᱴᱤᱥ ᱠᱚ ᱩᱰᱩᱠᱚᱜ ᱠᱟᱱ᱾
ᱟᱪᱪᱷᱟ ᱟᱪᱪᱷᱟ᱾ ᱟᱨ ᱟᱫᱚ ᱡᱟᱦᱟᱸ ᱢᱟᱱᱮ ᱥᱚᱨᱠᱟᱨ ᱠᱚᱦᱚᱸ ᱠᱚ ᱵᱚᱫᱚᱞᱮᱱ ᱛᱟᱵᱚᱱᱟ ᱛᱚ ᱢᱟᱱᱮᱻ ᱢᱟᱱᱮ ᱟᱹᱰᱤ ᱜᱟᱱ ᱠᱚ ᱩᱞᱴᱟᱹ ᱯᱟᱞᱴᱟᱭᱫᱟ ᱱᱤᱛᱚᱜ ᱫᱚ ᱢᱟᱱᱮ ᱡᱮᱢᱚᱱ ᱢᱟᱜ ᱱᱩᱠᱩ ᱴᱤᱪᱟᱨᱮ ᱡᱟᱦᱟᱸᱭ ᱠᱚ ᱛᱟᱦᱮᱸᱜ ᱠᱟᱱᱟ ᱤᱭᱟᱹ ᱪᱳᱫᱽᱫᱳ ᱥᱮᱱ ᱪᱷᱟᱵᱵᱤᱥ ᱨᱮᱱ ᱟᱨᱠᱤ ᱱᱮᱥ ᱡᱟᱦᱟᱭ ᱠᱚ ᱤᱭᱟᱹ ᱠᱮᱜ ᱠᱚᱣᱟ ᱟᱨᱠᱤ ᱵᱟᱛᱤᱞ ᱠᱮᱜ ᱠᱚᱣᱟ ᱛᱚ ᱡᱩᱫᱤ ᱱᱩᱭ ᱥᱚᱨᱠᱟᱨᱮ ᱞᱟᱹᱭᱟ ᱡᱮ ᱵᱟᱝ ᱩᱱᱠᱩ ᱩᱱᱠᱩ ᱩᱣᱟᱜ ᱩᱢᱟᱹᱨ ᱨᱮ ᱡᱩᱫᱤ ᱱᱚᱜ-ᱚᱭ ᱡᱟᱦᱟᱸᱭ ᱠᱚᱠᱚ ᱯᱟᱥ ᱠᱟᱫᱟ ᱚᱝᱠᱟ ᱵᱟᱝ ᱦᱩᱭᱩᱜᱼᱟ ᱚᱱᱟ ᱦᱚᱸᱭ ᱢᱮᱱ ᱫᱟᱲᱮᱭᱟᱜᱼᱟ ᱥᱮ ᱥᱚᱨᱠᱟᱨ᱾ ᱡᱟᱦᱟᱸᱞᱮᱠᱟ ᱡᱟᱦᱟᱸᱞᱮᱠᱟᱭ ᱟᱨᱠᱤ ᱵᱟᱫ ᱮᱫ ᱠᱚᱣᱟᱭ ᱡᱮ ᱢᱟᱱᱮ ᱦᱤᱛᱳᱜ ᱫᱚ ᱟᱵᱚᱣᱟᱜ ᱡᱟᱦᱟᱸ ᱯᱟᱥᱴ ᱠᱚ ᱢᱮᱱᱟᱜ ᱛᱟᱵᱚᱱᱟ ᱚᱱᱟ ᱠᱚᱦᱚᱸ ᱵᱷᱮᱨᱤᱯᱷᱤᱠᱮᱥᱚᱱ ᱦᱩᱭᱩᱜ ᱠᱟᱱᱟ ᱡᱟᱦᱟᱸ ᱩᱱᱠᱩ ᱟᱢᱚᱨ ᱨᱮ ᱡᱟᱦᱟᱸ ᱠᱚ ᱦᱩᱭ ᱟᱨᱠᱤ ᱚᱱᱟᱛᱞᱮ ᱚᱱᱟᱛᱮ, ᱟᱨᱠᱤ ᱱᱚᱣᱟ ᱠᱟᱛᱷᱟ ᱠᱟᱹᱴᱤᱡ ᱞᱤᱧ ᱞᱟᱹᱭ ᱠᱮᱫᱟ ᱟᱨᱠᱤ᱾
ᱟᱪᱪᱷᱟ ᱜᱚᱝᱠᱮ ᱤᱭᱟᱹᱻ ᱥᱚᱢᱚᱭ ᱦᱚᱸ ᱦᱩᱭᱮᱱ ᱛᱟᱞᱟᱝᱼᱟ᱾ ᱟᱫᱚ ᱚᱱᱟ ᱢᱟᱱᱮ ᱵᱟᱨᱚ ᱢᱤᱱᱤᱴ ᱞᱟᱦᱟᱨᱮ ᱴᱮᱰ ᱞᱟᱝ ᱪᱟᱵᱟᱭᱟ ᱦᱳᱭ᱾
ᱦᱮᱸ ᱦᱮᱸ᱾